ᱦᱮᱞᱳ ᱦᱮᱸ ᱫᱟᱫᱟ ᱡᱚᱦᱟᱨ ᱜᱮ
ᱦᱮᱸ ᱡᱚᱦᱟᱨ ᱜᱮ ᱥᱟᱹᱜᱩᱱ ᱥᱮᱛᱟᱜ
ᱦᱮᱸ ᱥᱟᱹᱜᱩᱱ ᱥᱮᱛ ᱫᱟᱫᱟ ᱞᱟᱹᱭ ᱫᱤᱧ ᱱᱟᱯᱟᱭ ᱵᱟᱲᱟᱭ ᱜᱮᱭᱟᱢ ᱛᱚ
ᱠᱷᱟᱹᱞᱤ
ᱚ ᱟᱨ ᱚᱲᱟᱜ ᱦᱚᱲ ᱠᱚ
ᱦᱮᱸ ᱩᱱᱠᱩ ᱦᱚᱸᱠᱚ ᱵᱮᱥ ᱵᱟᱲᱟ ᱜᱮᱭᱟ
ᱠᱷᱟᱹᱞᱤ ᱚ ᱟᱪᱪᱷᱟ ᱦᱮᱸ ᱟᱨ ᱥᱮᱛᱟᱜ ᱨᱮᱱᱟᱜ ᱪᱟ ᱱᱟᱥᱛᱟ ᱠᱚ ᱦᱩᱭᱮᱱᱟ
ᱦᱩᱭ ᱠᱟᱱᱟ
ᱚ ᱦᱮᱸ ᱠᱷᱟᱹᱞᱤ
ᱦᱮᱸ ᱫᱟᱫᱟ ᱞᱟᱹᱭ ᱫᱟᱹᱧ ᱛᱟᱦᱞᱮ ᱱᱤᱛᱚᱜ ᱫᱚ ᱚᱱᱠᱟ ᱪᱮᱫ ᱠᱚᱯᱮ ᱠᱟᱹᱢᱤ ᱵᱟᱲᱟᱭᱮᱫᱟ
ᱱᱤᱛᱚᱜ ᱫᱚ ᱦᱟᱸᱜ ᱚᱱᱠᱟ ᱫᱚ ᱠᱟᱹᱢᱤ ᱠᱚᱫᱚ ᱪᱮᱫ ᱜᱮ ᱵᱟᱝ ᱦᱩᱭᱩᱜ ᱠᱟᱱᱟ ᱱᱤᱛᱚᱜ ᱫᱚ ᱚᱲᱟᱜ ᱠᱚᱨᱮᱜ ᱜᱮ ᱱᱚᱜᱼᱚᱭ ᱦᱟᱹᱜ ᱟᱥᱟᱲ ᱵᱚᱸᱜᱟ ᱦᱤᱡᱩᱜ ᱠᱟᱱᱟ ᱟᱥᱟᱲ ᱵᱚᱸᱜᱟ ᱡᱮᱜ ᱪᱟᱨᱟ ᱠᱚ ᱜᱤᱲᱤ ᱦᱩᱭᱩᱜᱼᱟ ᱦᱩᱲᱩ ᱪᱟᱥ ᱫᱤᱱ ᱥᱮᱴᱮᱨᱚᱜ ᱠᱟᱱᱟ ᱦᱮᱸ
ᱱᱤᱛᱚᱜ ᱫᱚ ᱱᱚᱜ ᱚᱚᱭ ᱱᱤᱛᱚᱜᱜ ᱫᱚ ᱮᱸ ᱨᱚᱦᱚᱭ ᱞᱟᱹᱜᱤᱫ ᱛᱮ ᱡᱟᱦᱟᱸ ᱪᱟᱨᱟ ᱠᱚ ᱜᱤᱰᱤ ᱦᱩᱭᱩᱜᱼᱟ ᱟᱨ ᱟᱥᱟᱲ ᱵᱚᱸᱜᱟ ᱫᱤᱱ ᱱᱟᱜ ᱠᱷᱟᱱ ᱨᱚᱦᱚᱭ ᱦᱩᱭᱩᱜᱼᱟ
ᱦᱳᱭ ᱦᱳᱭ ᱦᱳᱭ ᱟᱨ ᱟᱯᱮ ᱟᱯᱮ ᱜᱤᱲᱤ ᱠᱮᱜᱟ ᱥᱮ ᱵᱟᱝ ᱟᱯᱮ ᱚᱱᱛᱮ ᱫᱚ
ᱦᱮᱸ ᱟᱞᱮ ᱱᱚᱛᱮ ᱦᱚᱸ ᱪᱟᱨᱟ ᱠᱚᱫᱚ ᱱᱤᱛᱚᱜ ᱫᱚ ᱜᱤᱰᱤ ᱫᱚ ᱦᱩᱭ ᱠᱟᱱᱟ ᱦᱟᱜ ᱠᱷᱟᱱ
ᱟᱪᱪᱷᱟ
ᱟᱥᱟᱲ ᱵᱚᱸᱜᱟ ᱱᱟᱜ ᱠᱷᱟᱱ ᱫᱟᱜ ᱡᱟᱹᱲᱤ ᱦᱩᱭ ᱞᱮᱱᱠᱷᱟᱱ ᱜᱮ ᱨᱚᱦᱚᱭ ᱠᱚ ᱦᱩᱭᱩᱜᱼᱟ ᱦᱮᱸ ᱫᱟᱫᱟ ᱞᱟᱹᱭᱫᱟᱹᱧ ᱟᱵᱚᱣᱟᱜ ᱚᱱᱠᱟ ᱡᱮ ᱯᱚᱨᱚᱵᱽ ᱠᱚ ᱢᱮᱱᱟᱜᱼᱟ ᱢᱮᱱᱠᱷᱟᱱ ᱡᱮᱢᱚᱱ ᱵᱟᱦᱟ ᱥᱚᱨᱦᱟᱭ ᱢᱟᱜᱢᱚᱬᱮ ᱥᱟᱠᱨᱟᱛ ᱛᱟᱯᱚᱨᱮ ᱟᱢᱟᱵᱚᱛᱤ ᱱᱚᱣᱟᱠᱩ ᱤᱫᱤ ᱠᱟᱛᱮ ᱟᱢ ᱚᱱᱠᱟ ᱡᱟᱦᱟᱸᱱᱟᱜ ᱵᱟᱲᱟᱭ ᱢᱮᱱᱟᱜ ᱛᱟᱢᱟ
ᱟᱨ ᱡᱮᱢᱚᱱ ᱱᱚᱜᱼᱚᱭ ᱡᱮᱢᱚᱱ ᱦᱟᱸᱜ ᱜᱟᱯᱟ ᱢᱮᱭᱟᱝ ᱦᱟᱸᱜ ᱟᱵᱟᱵᱚᱛᱤ ᱦᱮᱱᱟᱜ ᱛᱟᱵᱚᱱᱟ ᱡᱚᱛᱚ ᱜᱮ ᱵᱚᱱ ᱵᱟᱲᱟᱭ ᱜᱮᱭᱟ ᱡᱮ ᱟᱢᱟᱵᱩᱛᱤ ᱨᱮᱫᱚ ᱠᱟᱱᱴᱷᱟᱲ ᱠᱷᱟᱹᱡᱟᱹᱲᱤ ᱢᱟᱱᱮ ᱡᱚ ᱵᱤᱞᱤ ᱠᱚᱵᱚᱱ ᱡᱚᱢᱟ ᱟᱨᱠᱤ ᱡᱟᱦᱟᱸ ᱛᱤᱱᱟᱹᱜ ᱟ ᱩᱱ ᱥᱚᱢᱚᱭ ᱡᱟᱢ ᱡᱟᱦᱟᱸ ᱫᱚ ᱠᱩᱫ ᱵᱤᱞᱤ ᱚᱱᱟ ᱢᱟ ᱡᱷᱳᱛᱚ ᱠᱚᱵᱚᱱ ᱡᱚᱢᱟ ᱟᱨᱠᱤ ᱟᱢᱟᱵᱚᱛ ᱨᱮ
ᱦᱮᱸ ᱟᱢᱟᱵᱩᱛᱤ ᱫᱚ ᱱᱚᱝᱠᱟ ᱡᱟᱦᱟᱸ ᱱᱚᱜᱚᱭ ᱟᱥ ᱟᱥᱟᱲ ᱵᱚᱸᱜᱟ ᱮᱭᱟᱭ ᱢᱟᱦᱟ ᱦᱤᱞᱚᱜ ᱠᱚ ᱢᱟᱱᱟᱣ ᱮᱫᱟ
ᱦᱮᱸ ᱦᱮᱸ
ᱦᱮᱸ ᱟᱫᱚ ᱟᱢᱟᱵᱚᱛᱤ ᱫᱚ ᱟᱵᱚᱣᱟᱜ ᱫᱚ ᱟᱹᱰᱤ ᱢᱟᱨᱟᱝ ᱢᱤᱫᱴᱟᱝ ᱵᱚᱪᱷᱚᱨ ᱫᱤᱱ ᱨᱮᱱᱟᱜ ᱢᱤᱫᱴᱟᱝ ᱯᱚᱨᱚᱵᱽ ᱠᱟᱱᱟ
ᱦᱮᱸ ᱦᱮᱸ
ᱢᱤᱫ ᱫᱤᱱᱜ ᱜᱮ ᱚᱱᱟ ᱫᱚ ᱦᱩᱭᱩᱜᱼᱟ ᱦᱟᱜ ᱠᱷᱟᱱ ᱤᱱᱟᱹ ᱦᱤᱞᱳᱜ ᱫᱚ ᱠᱟᱱᱴᱷᱟᱲ ᱠᱷᱟᱹᱡᱟᱹᱲᱤ ᱚᱱᱟ ᱚᱱᱟ ᱯᱚᱨᱚᱵᱽ ᱫᱚ ᱤᱧ ᱡᱟᱦᱟᱸ ᱞᱮᱠᱟᱧ ᱵᱟᱲᱟᱭᱟ ᱡᱮ ᱠᱟᱱᱴᱷᱟᱲ ᱠᱷᱟᱹᱡᱟᱹᱲᱤᱭᱟᱹ ᱛᱮᱜᱮ ᱚᱱᱟ ᱯᱚᱨᱚᱵᱽ ᱫᱚ ᱦᱩᱭᱩᱜᱼᱟ ᱚᱱᱟ ᱵᱟᱠᱷᱨᱟ ᱛᱮᱜᱮ ᱵᱚᱱ ᱢᱟᱱᱟᱣᱟ
ᱳᱭ ᱟᱨ ᱛᱟᱦᱚᱞᱮ ᱦᱮᱸ
ᱦᱮᱸ ᱪᱮᱫ
ᱟᱨ ᱞᱟᱹᱭᱫᱟᱹᱧ ᱛᱟᱞᱮ ᱡᱷᱚᱛᱚ ᱠᱷᱚᱱᱟᱜ ᱟᱵᱚ ᱥᱟᱱᱛᱟᱲᱟᱜ ᱢᱟᱨᱟᱝ ᱯᱚᱨᱚᱵᱽ ᱫᱚ ᱚᱠᱟᱴᱟᱜ ᱠᱟᱱᱟ
ᱢᱟᱨᱟᱝ ᱯᱚᱨᱚᱵᱽ ᱫᱚ ᱤᱧ ᱡᱟᱦᱟᱸ ᱞᱮᱠᱟᱧ ᱵᱟᱲᱟᱭᱟ ᱚᱱᱟ ᱞᱮᱠᱟ ᱛᱮᱫᱚᱧ ᱞᱟᱹᱭᱟ ᱡᱮ ᱥᱚᱦᱚᱨᱟᱭ ᱯᱚᱨᱚᱵᱽ ᱜᱮ ᱡᱷᱚᱛᱚ ᱠᱷᱚᱱᱟᱜ ᱢᱟᱨᱟᱝ ᱯᱚᱨᱚᱵᱽ ᱫᱚ ᱠᱟᱱᱟ
ᱦᱮᱸ
ᱟᱵᱚ ᱥᱟᱱᱛᱟᱲ ᱠᱚᱣᱟᱜ ᱫᱚ ᱥᱚᱦᱨᱟᱭ ᱯᱚᱨᱚᱵ ᱜᱮ ᱤᱧᱫᱚ ᱢᱟᱨᱟᱝ ᱫᱩᱧ ᱵᱟᱲᱟᱭᱟ ᱱᱟᱜ ᱠᱷᱟᱱ
ᱟᱪᱪᱷᱟ ᱟᱪᱪᱷᱟ ᱠᱟᱛᱷᱟ ᱨᱮ ᱵᱟᱠᱚ ᱞᱟᱹᱭ ᱠᱮᱫᱟ ᱡᱮ
ᱦᱟᱹᱛᱤ ᱞᱮᱠᱟᱱ ᱥᱚᱦᱨᱟᱭ ᱯᱚᱨᱚᱵ ᱠᱚ ᱞᱟᱹᱭ
ᱟᱫᱚ ᱥᱮᱨᱮᱧ ᱛᱟᱞᱟᱛᱮ ᱡᱮ ᱢᱟᱱᱮ ᱪᱤᱠᱟᱹ ᱫᱚᱞᱟ ᱜᱚᱴᱟᱱ ᱥᱮ ᱪᱮᱞᱮᱠᱟ ᱦᱟᱸᱛᱤ
ᱦᱮᱸ ᱦᱮᱸ ᱢᱮᱱᱟᱜᱼᱟ ᱢᱤᱫᱴᱟᱝ ᱥᱮᱨᱮᱧ ᱤᱧᱟᱹᱜ ᱦᱚᱸ ᱴᱷᱤᱠ ᱩᱭᱦᱟᱹᱨ ᱫᱚ ᱵᱟᱝ ᱦᱤᱡᱩᱜ ᱠᱟᱱᱟ ᱞᱟᱹᱭᱟᱠᱚ ᱛᱚ ᱡᱮ ᱢᱟᱱᱮ ᱵᱚᱪᱷᱚᱨ ᱫᱤᱱ ᱯᱚᱨᱮ ᱩᱱᱟᱹᱜ ᱢᱟᱨᱟᱝ ᱦᱟᱹᱛᱤ ᱞᱮᱠᱟᱱ ᱯᱚᱨᱚᱵᱽ ᱮ ᱥᱮᱴᱮᱨᱮᱱᱟ ᱥᱚᱦᱨᱟᱭ ᱯᱚᱨᱚᱵᱽ
ᱟᱨ ᱱᱚᱣᱟ ᱫᱷᱟᱹᱨᱛᱤ ᱨᱮᱢᱟ ᱢᱟᱱᱮ ᱡᱤᱭᱟᱹᱞᱤ ᱠᱷᱚᱱᱟᱜ ᱢᱟ ᱦᱟ ᱦᱟᱹᱛᱤ ᱜᱮ ᱡᱷᱚᱛᱚᱠᱷᱚᱱ ᱢᱟᱨᱟᱝ ᱟᱭ ᱥᱮ
ᱦᱮᱸ ᱦᱮᱸ ᱦᱟᱹᱛᱤ ᱫᱚ ᱡᱷᱚᱛᱚ ᱠᱷᱚᱱᱟᱜ ᱢᱟᱨᱟᱝ ᱡᱤᱭᱟᱹᱞᱤ ᱜᱮ ᱠᱟᱱᱟᱭ ᱚᱱᱠᱟ ᱦᱟᱹᱛᱤ ᱥᱟᱞᱟᱜ ᱫᱚ ᱚᱱᱠᱟ ᱢᱟᱱᱮ ᱮᱴᱟᱜ ᱡᱤᱭᱟᱹᱞᱤ ᱠᱚᱫᱚ ᱵᱟᱝᱠᱚ ᱫᱟᱲᱮᱭᱟᱜᱼᱟᱭ
ᱦᱩᱸ ᱦᱮᱸ ᱟᱨ ᱢᱟᱹᱭ ᱫᱚ ᱛᱟᱦᱚᱞᱮ ᱟᱯᱮ ᱚᱱᱛᱮ ᱫᱚ ᱪᱮᱫ ᱠᱚ ᱢᱟᱱᱮ ᱡᱟᱦᱟᱸ ᱦᱩᱲᱩ ᱫᱚ ᱚᱠᱟ ᱚᱠᱟ ᱦᱳᱲᱩ ᱠᱚ ᱢᱟᱱᱮ ᱪᱟᱥ ᱦᱩᱭᱩᱜ ᱜᱮᱛᱮ
ᱦᱩᱲᱩ ᱚᱠᱟᱞᱮᱠᱟ ᱪᱟᱥ ᱦᱩᱭᱩᱜᱼᱟ ᱢᱟᱱᱮ ᱵᱟᱹᱧ ᱵᱩᱡᱷᱟᱹᱣ ᱦᱚᱪᱚ
ᱢᱟᱱᱮ ᱪᱮᱫ ᱦᱩᱲᱩ ᱪᱟᱥ ᱦᱩᱭᱩᱜ ᱜᱮᱭᱟ
ᱪᱮᱫ ᱦᱩᱲᱩ ᱪᱟᱥ ᱦᱩᱭᱩᱜᱼᱟ ᱢᱟᱱᱮ ᱪᱮᱫ ᱪᱮᱫ ᱦᱩᱲᱩ ᱠᱚᱞᱮ ᱪᱟᱥᱟ ᱥᱮ ᱢᱟᱱᱮ ᱚᱱᱠᱟ ᱛᱤᱱᱟᱹᱜ ᱫᱷᱟᱣ ᱪᱟᱥ ᱦᱳᱜᱼᱟ ᱢᱟᱱᱮ ᱪᱟᱥ ᱡᱩᱫᱤ ᱞᱟᱹᱭᱟᱢ ᱡᱮ ᱛᱤᱱᱟᱹᱜ ᱫᱷᱟᱣ ᱦᱩᱭᱩᱜᱭᱼᱟ ᱚᱱᱠᱟ ᱫᱚ ᱦᱩᱲᱩ ᱪᱟᱥ ᱫᱚ ᱵᱟᱨ ᱫᱷᱟᱣ ᱦᱩᱭᱩᱜᱼᱟ ᱟᱨ ᱢᱤᱫ ᱫᱷᱟᱣ ᱫᱚ ᱚᱱᱮ ᱟᱥᱟᱲ ᱵᱚᱸᱜᱟ ᱥᱚᱢᱚᱭ ᱟᱨ ᱢᱤᱫᱴᱟᱝ ᱫᱚ ᱪᱮᱫ ᱫᱷᱚᱨᱚᱱ ᱦᱩᱲᱩ ᱠᱚ ᱞᱟᱹᱭᱟ ᱚᱱᱟ ᱠᱤᱱ ᱵᱟᱨᱭᱟ ᱜᱮ ᱦᱩᱭᱩᱜ ᱜᱮᱭᱟ ᱢᱟᱱᱮ ᱚᱱᱟ ᱟᱥᱟᱲ ᱵᱚᱸᱜᱟ ᱨᱮ ᱡᱟᱦᱟᱸ ᱚᱱᱟᱴᱟᱜ ᱚᱱᱟᱴᱟᱜ ᱜᱮ ᱢᱟᱱᱮ ᱵᱷᱟᱜᱤ ᱫᱚ ᱦᱩᱭᱩᱜᱼᱟ ᱟᱨ ᱫᱷᱚᱨᱚᱱ ᱦᱚᱲ ᱫᱚ ᱚᱱᱠᱟ ᱢᱚᱛᱚ ᱫᱟᱜ ᱠᱚ ᱵᱟᱝ ᱛᱟᱦᱮᱱ ᱠᱷᱟᱱ ᱠᱷᱮᱛᱨᱮ ᱵᱟᱝ ᱦᱩᱭᱩᱜ ᱜᱮᱭᱟ ᱟᱨ ᱚᱱᱠᱟ ᱦᱩᱲᱩ ᱪᱮᱫ ᱪᱮᱫ ᱦᱩᱲᱩ ᱠᱚᱞᱮ ᱪᱟᱥ ᱴᱷᱤᱠ ᱜᱮᱭᱟ ᱚᱱᱠᱟ ᱧᱩᱛᱩᱢ ᱫᱚ ᱵᱟᱝ ᱩᱭᱦᱟᱹᱨ ᱦᱤᱡᱩᱜ ᱠᱟᱱᱟ ᱱᱟᱜ ᱠᱷᱟᱱ
ᱚ ᱟᱪᱪᱷᱟ ᱟᱪᱪᱷᱟ
ᱫᱟᱫᱟ ᱛᱟᱦᱞᱮ ᱟᱯᱮ ᱥᱮᱫ ᱫᱚ ᱪᱮᱫ ᱞᱮᱠᱟ ᱪᱟᱥᱵᱟᱥ ᱠᱚ ᱦᱩᱭᱩᱜ ᱜᱮᱭᱟ
ᱟᱞᱮ ᱱᱚᱛᱮ ᱫᱚ ᱦᱟᱸᱜ ᱢᱟᱱᱮ ᱢᱤᱫ ᱫᱷᱟᱣ ᱜᱮ ᱦᱩᱭᱩᱜ ᱜᱮᱭᱟ ᱪᱟᱥ ᱫᱚ ᱛᱟᱨᱯᱚᱨᱮ ᱦᱟᱸᱜ ᱥᱚᱵᱽᱡᱤ ᱠᱚᱞᱮ ᱪᱟᱥ ᱜᱮᱭᱟ
ᱚ ᱦᱮᱸ
ᱚᱱᱟ ᱡᱟ ᱟᱥᱟᱲ ᱵᱚᱸᱜᱟ ᱠᱟᱡᱟ ᱚᱱᱟᱜᱮ ᱢᱤᱫ ᱫᱷᱟᱣ ᱜᱮ ᱪᱟᱥ ᱦᱩᱭᱩᱜ ᱜᱮᱭᱟ ᱟᱨ ᱡᱩᱫᱤ ᱚᱱᱠᱟᱱᱟᱜ ᱡᱟᱭᱜᱟ ᱨᱮ ᱢᱟᱱᱮ ᱦᱟᱥᱟ ᱛᱟᱦᱮᱱᱟ ᱢᱟᱱᱮ ᱚᱱᱠᱟ ᱡᱟᱭᱜᱟ ᱨᱮ ᱪᱟᱥ ᱛᱟᱦᱚᱞᱮ ᱫᱟᱜ ᱫᱟᱜ ᱨᱮᱭᱟᱜ ᱡᱩᱫᱤ ᱢᱟᱱᱮ ᱥᱩᱵᱤᱫᱟ ᱛᱟᱦᱮᱱᱟ ᱛᱟᱦᱚᱞᱮ ᱠᱷᱟᱱ ᱪᱟᱥ ᱜᱮᱭᱟ ᱟᱨ ᱵᱟᱝᱠᱷᱟᱱ ᱫᱚ ᱵᱟᱝ ᱦᱩᱭᱩᱜ ᱜᱮᱭᱟ ᱵᱟᱨ ᱫᱷᱟᱣ ᱫᱚ ᱟᱨ ᱱᱚᱝᱠᱟ ᱥᱚᱵᱡᱤ ᱠᱚᱜᱮ ᱪᱟᱥ ᱫᱚ ᱦᱩᱭᱩᱜ ᱜᱮᱭᱟ ᱡᱟᱹᱥᱛᱤ
ᱚ ᱟᱪᱪᱷᱟ ᱦᱮᱸ ᱛᱟᱦᱚᱞᱮ ᱥᱚᱵᱡᱤ ᱠᱚ ᱡᱩᱫᱤ ᱯᱮ ᱪᱟᱥᱟ ᱛᱟᱦᱞᱮ ᱚᱱᱟ ᱫᱚ ᱢᱟᱱᱮ ᱥᱩᱫᱩ ᱚᱲᱟᱜ ᱡᱚᱢ ᱞᱟᱹᱜᱤᱫ ᱜᱮᱥᱮ ᱢᱟᱱᱮ ᱚᱱᱟ ᱯᱮ ᱟᱨᱚ ᱵᱟᱡᱟᱨ ᱠᱚᱨᱮ ᱯᱮ ᱟᱠᱷᱨᱤᱧ ᱜᱮᱭᱟ ᱚᱱᱠᱟ ᱦᱩᱭᱩᱜ ᱜᱮᱭᱟ
ᱵᱟᱝ ᱫᱚ ᱢᱚᱱᱮ ᱠᱟᱛᱮᱫ ᱫᱚ ᱡᱮ ᱵᱟᱡᱟᱨ ᱠᱚᱨᱮ ᱟᱠᱷᱨᱤᱧ ᱦᱳᱭᱳᱜ ᱟ ᱡᱩᱫᱤ ᱚᱱᱠᱟ ᱞᱮᱠᱟ ᱵᱟᱝ ᱦᱩᱭᱩᱜᱼᱟ ᱛᱟᱦᱚᱞᱮ ᱚᱲᱟᱜ ᱚᱲᱟᱜ ᱨᱮ ᱞᱟᱹᱜᱤᱫ ᱜᱮ ᱡᱚᱢ ᱵᱟᱲᱟ ᱛᱮ ᱪᱟᱵᱟᱜᱼᱟ ᱵᱟᱝᱠᱷᱟᱱ ᱫᱚ ᱟᱹᱠᱷᱨᱤᱧ ᱦᱩᱭᱩᱜᱼᱟ ᱡᱩᱫᱤ ᱦᱟᱸᱜ ᱚᱱᱠᱟ ᱧᱚᱜ ᱦᱩᱭᱩᱜᱼᱟ
ᱚ ᱟᱪᱪᱷᱟ ᱦᱮᱸ
ᱟᱴ ᱛᱟᱦᱚᱞᱮ ᱪᱟ ᱨᱮ ᱛᱟᱦᱚᱞᱮ ᱚᱞᱚᱯ ᱯᱟᱲᱦᱟᱣ ᱫᱚ ᱡᱟᱦᱟᱸ ᱱᱚᱜᱼᱚᱭ ᱢᱤᱰᱤᱭᱟᱢ ᱨᱮᱱᱟᱜ ᱚ ᱢᱟᱱᱮ ᱡᱟᱦᱟᱸ ᱞᱮᱠᱟ ᱛᱚᱵᱮ ᱢᱟᱱᱮ ᱮᱸᱴᱠᱮᱴᱚᱬᱮ ᱠᱚ ᱦᱮᱡ ᱠᱟᱱᱟ ᱱᱚᱣᱟ ᱵᱟᱨᱮᱛᱮ ᱠᱟᱹᱴᱤᱡ ᱞᱟᱹᱭ ᱢᱮᱥᱮ ᱜᱚᱝᱠᱮ ᱠᱚᱨᱮᱱᱟᱜ ᱱᱚᱣᱟ ᱪᱤᱠᱤ ᱟᱜᱩ ᱠᱟᱛᱮ
ᱱᱚᱣᱟ ᱢᱤᱰᱤᱭᱟᱢ ᱛᱮ ᱚᱞᱚᱜ ᱯᱟᱲᱦᱟᱣ ᱨᱮᱱᱟᱜ ᱱᱚᱣᱟ ᱨᱮᱱᱟᱜ ᱫᱚ ᱟᱹᱰᱤ ᱢᱟᱨᱟᱝ ᱜᱮ ᱱᱤᱛᱚᱜ ᱫᱚ ᱮᱴᱠᱮᱴᱚᱬᱮ ᱫᱚ ᱢᱮᱱᱟᱜ ᱜᱮᱭᱟ ᱱᱟᱜ ᱠᱷᱟᱱ ᱚᱱᱠᱟ ᱮᱜ ᱚᱱᱠᱟ ᱢᱟᱱᱮ ᱠᱮᱞᱟᱥ ᱠᱚᱦᱚᱸ ᱚᱱᱠᱟ ᱩᱱᱟᱹᱜ ᱱᱟᱯᱟᱭ ᱫᱚ ᱵᱟᱝ ᱦᱩᱭᱩᱜᱭ ᱜᱮᱭᱟ ᱟᱨ ᱚᱱᱠᱟ ᱢᱟᱱᱮ ᱚᱱᱠᱟ ᱪᱮᱫ ᱨᱮᱱᱟᱜ ᱦᱚᱸ ᱚᱱᱠᱟ ᱯᱚᱨᱤᱠᱟᱴᱷᱟᱢᱚ ᱟᱹᱣᱨᱤ ᱦᱩᱭᱩᱜᱼᱟ ᱟᱫᱚ ᱡᱮᱢᱚᱱ ᱢᱟᱱᱮ ᱚᱱᱠᱟ ᱯᱟᱲᱦᱟᱣ ᱫᱚ ᱦᱩᱭᱩᱜ ᱠᱟᱱᱟ ᱟᱫᱚ ᱚᱱᱠᱟ ᱢᱟᱪᱮᱫ ᱢᱟᱪᱮᱛᱟᱱᱤ ᱠᱚᱫᱚ ᱵᱟᱹᱱᱩᱜ ᱠᱟᱜ ᱠᱚᱣᱟ
ᱟᱪᱪᱷᱟ ᱟᱪᱪᱷᱟ
ᱩᱱᱠᱩᱣᱟᱜ ᱦᱮᱸ ᱟᱨ ᱡᱩᱫᱤ ᱢᱟᱪᱮᱫ ᱢᱟᱪᱮᱛᱟᱱᱤ ᱠᱚ ᱵᱟᱝ ᱵᱟᱝ ᱠᱚ ᱛᱟᱦᱮᱱᱟ ᱛᱟᱦᱞᱮ ᱢᱟᱱᱮ ᱚᱠᱚᱭ ᱯᱟᱲᱦᱟᱣ ᱢᱮᱭᱟ
ᱦᱳᱭ ᱟᱨᱠᱤ ᱱᱚᱜᱼᱚᱭ ᱡᱮ ᱱᱚᱝᱠᱟ ᱱᱚᱝᱠᱟ ᱚᱵᱚᱥᱛᱷᱟ ᱨᱮ ᱦᱮᱱᱟᱜ ᱟᱠᱟᱫᱟ ᱡᱮ ᱱᱚᱣᱟ ᱠᱤ ᱱᱚᱣᱟ ᱫᱚ ᱢᱟᱱᱮ ᱮᱠᱟᱞ ᱢᱟᱱᱮ ᱧᱮᱞ ᱞᱟᱹᱠᱛᱤ ᱠᱟᱱ ᱛᱟᱠᱚᱣᱟ
ᱦᱮᱸ ᱱᱚᱶᱟ ᱫᱚ ᱢᱤᱫᱴᱟᱝ ᱧᱮᱞ ᱨᱮᱱᱟᱜ ᱞᱟᱠ ᱞᱟᱹᱠᱛᱤ ᱢᱮᱱᱟᱜ ᱛᱟᱠᱚᱣᱟ ᱡᱮᱦᱮᱛᱩ ᱱᱚᱣᱟ ᱫᱚ ᱩᱱᱟᱹᱜ ᱢᱟᱨᱟᱝ ᱡᱤᱱᱤᱥ ᱠᱟᱱᱟ ᱚᱞᱚᱜ ᱯᱟᱲᱦᱟᱣ ᱤᱫᱤ ᱠᱟᱛᱮᱜ ᱥᱮ
ᱦᱮᱸ ᱢᱟᱱᱮ ᱱᱚᱰᱮ ᱢᱟᱱᱮ ᱥᱴᱩᱰᱮᱱᱴ ᱠᱚᱣᱟᱜ ᱥᱮ ᱢᱤᱫᱴᱟᱱ ᱯᱟᱹᱴᱷᱩᱣᱟᱹ ᱠᱚᱣᱟᱜ ᱢᱟᱱᱮ ᱞᱟᱭᱤᱯᱷ ᱱᱤᱭᱟᱨ ᱡᱟᱦᱟᱸ ᱫᱚ ᱢᱟᱱᱮ ᱩᱱᱠᱩᱣᱟᱜ ᱯᱟᱲᱦᱟᱣ ᱠᱟᱛᱮᱫ ᱡᱩᱫᱤ ᱟᱠᱚ ᱢᱤᱫᱴᱮᱱ ᱚᱨᱡᱚ ᱡᱟᱭᱜᱟ ᱨᱮᱜᱮ ᱵᱟᱠᱚ ᱥᱮᱱ ᱫᱟᱲᱮᱭᱟᱫᱟ ᱥᱮ ᱢᱤᱫᱴᱮᱱ ᱟᱥᱟ ᱟᱨᱠᱤ ᱱᱚᱜᱼᱚᱭ ᱡᱮ ᱚᱲᱟᱜ ᱦᱚᱲᱟᱜ ᱟᱥᱟ ᱨᱟᱱ
ᱦᱮᱸ
ᱚᱱᱟ ᱠᱚ ᱢᱤᱫᱴᱟᱝ ᱵᱷᱟᱜᱤ ᱢᱤᱫᱴᱟᱝ ᱡᱟᱭᱜᱟ ᱨᱮ ᱤᱫᱤ ᱞᱮᱠᱷᱟᱱ ᱠᱚ ᱱᱟᱯᱟᱭᱚᱜᱼᱟ ᱡᱮ ᱚᱱᱠᱟ ᱡᱮ ᱚᱞᱚᱜ ᱯᱟᱲᱦᱟᱜ ᱯᱟᱲᱦᱟᱣ ᱟᱨᱦᱚᱸ ᱪᱮᱛᱟᱱ ᱥᱮᱫ ᱪᱟᱞᱟᱜᱼᱟ ᱯᱟᱹᱴᱷᱩᱣᱟᱹ ᱠᱚᱣᱟᱜ ᱢᱟᱱᱮ ᱡᱤᱭᱚᱱ ᱢᱤᱫᱴᱟᱝ ᱵᱷᱟᱜᱮ ᱦᱩᱭᱩᱜ ᱛᱟᱠᱚᱣᱟ
ᱦᱳᱭ ᱦᱳᱭ ᱦᱳᱭ ᱟᱫᱚ ᱤᱧ ᱫᱚ ᱱᱚᱣᱟ ᱜᱤᱧ ᱠᱷᱚᱡᱚᱜᱼᱟ ᱡᱮ ᱱᱚᱜᱼᱚᱭ ᱡᱮ ᱱᱚᱝᱠᱟ ᱥᱚᱢᱚᱥᱥᱟ ᱨᱮ ᱦᱮᱱᱟᱜ ᱛᱟᱵᱚᱱᱟ ᱡᱮ ᱱᱚᱣᱟ ᱡᱮᱢᱚᱱ ᱜᱚᱢᱠᱮ ᱠᱚᱠᱚ ᱧᱟᱢ ᱠᱚᱢᱟ ᱟᱨ ᱟᱵᱚᱣᱟᱜ ᱯᱟᱲᱦᱟᱣ
ᱟᱵᱚᱣᱟᱜ ᱚᱞᱚᱜ ᱯᱟᱲᱦᱟᱣ ᱡᱮᱢᱚᱱ ᱪᱟᱞᱟᱣ ᱤᱫᱤᱜ ᱢᱟ ᱟᱨ ᱞᱟᱯᱷᱟᱝ ᱥᱮᱪᱮᱫ ᱥᱮᱫ ᱦᱩᱸ
ᱢᱟᱹᱭ ᱟᱢ ᱡᱮ ᱦᱚᱜ-ᱚᱭ ᱡᱮ ᱟᱢ ᱢᱟᱱᱮ ᱟᱢᱟᱜ ᱢᱟᱱᱮ ᱢᱤᱫᱴᱮᱱ ᱥᱚᱯᱱᱚ ᱫᱚ ᱪᱮᱫ ᱠᱟᱱᱟ ᱡᱮ ᱟᱢ ᱱᱚᱣᱟᱧ ᱛᱮᱭᱟᱨᱚᱜᱼᱟ ᱢᱮᱱᱛᱮ
ᱦᱮᱸ ᱚᱱᱠᱟ ᱞᱮᱠᱟ ᱫᱚ ᱱᱟᱜ ᱠᱷᱟᱱ ᱤᱪᱪᱷᱟᱹ ᱦᱚ ᱢᱮᱱᱟᱜ ᱜᱮᱭᱟ ᱠᱩᱠᱢᱩ ᱫᱚ ᱢᱮᱱᱟᱜᱼᱟ ᱦᱟᱸᱜ ᱠᱷᱟᱱ
ᱦᱮᱸ
ᱟᱫᱚ ᱛᱤᱱᱟᱹᱜ ᱪᱮᱫ ᱪᱤᱠᱟᱹᱜ ᱠᱟᱱᱟ ᱱᱚᱜᱼᱚ ᱱᱚᱝᱠᱟ ᱢᱟᱱᱮ ᱯᱚᱨᱤ ᱠᱟᱴᱷᱟᱢ ᱠᱚ ᱚᱱᱠᱟ ᱵᱟᱹᱱᱩᱜ ᱟᱠᱟᱜ ᱫᱚ ᱟᱫᱚ ᱛᱤᱱᱟᱹᱜ ᱪᱮᱛᱟᱱ ᱫᱷᱟᱹᱵᱤᱡ ᱪᱟᱞᱟᱣ ᱜᱟᱱᱚᱜ ᱠᱟᱱᱟ
ᱛᱟᱯᱚᱨᱮ ᱦᱚᱜᱼᱚᱭ ᱡᱮ ᱦᱮᱸ ᱟᱵᱚ ᱵᱚᱱ ᱯᱟᱲᱦᱟᱜ ᱠᱟᱱᱟ ᱦᱮᱸ ᱡᱮ ᱦᱚᱜᱼᱚᱭ ᱚᱲᱟᱜ ᱠᱷᱚᱱᱟᱜ ᱠᱚ ᱯᱟᱲᱦᱟᱣᱮᱫ ᱵᱚᱱᱟ ᱩᱱᱟᱹᱜ ᱠᱚᱥᱴᱚ ᱠᱟᱛᱮ ᱢᱤᱫᱴᱮᱱ ᱩᱱᱠᱩ ᱢᱤᱫᱴᱮᱱ ᱟᱥᱟ ᱠᱟᱛᱮ
ᱦᱮᱸ ᱚᱲᱟᱜ ᱦᱚᱸ ᱢᱤᱫᱴᱟᱝ ᱟᱥᱟ ᱠᱟᱛᱮ ᱢᱮᱱᱟᱜ ᱠᱚᱣᱟ ᱡᱮ ᱵᱟᱝ ᱢᱟᱹᱭ ᱥᱮ ᱵᱟᱹᱵᱩ ᱡᱟᱦᱟᱱᱟᱜ ᱢᱮᱜᱴᱮᱱᱮ ᱢᱤᱫ ᱫᱤᱱ ᱦᱤᱞᱳᱜ ᱮ ᱠᱚᱨᱟᱣ ᱫᱟᱲᱮᱭᱟᱜᱼᱟ ᱠᱟᱹᱢᱤᱭᱟᱭ ᱢᱤᱫᱴᱟᱝ ᱵᱷᱟᱜᱤ ᱡᱟᱭᱜᱟ ᱡᱟᱭᱜᱟᱨᱮᱭ ᱪᱟᱞᱟᱜᱼ ᱟᱭ
ᱦᱚᱸᱭ ᱦᱚᱸᱭ ᱡᱮ ᱵᱮᱴᱟ ᱚᱲᱟᱜ ᱦᱚᱲᱟᱜ ᱟᱥᱟ ᱢᱟᱱᱮ ᱛᱚ ᱢᱮᱜᱴᱮᱱ ᱯᱩᱨᱟᱹᱣ ᱫᱚ ᱦᱩᱭᱩᱜᱼᱟ ᱛᱚ ᱟᱢᱟᱜ ᱢᱮᱜᱴᱮᱱ ᱟᱢᱟᱜ ᱦᱚᱸ ᱢᱮᱜᱴᱮᱱ
ᱚᱱᱟ ᱫᱚ ᱢᱮᱱᱟᱜ ᱜᱮᱭᱟ
ᱟᱪᱪᱟ
ᱫᱟᱫᱟ ᱟᱢᱟᱜ ᱚᱱᱠᱟᱱᱟᱜ ᱩᱭᱦᱟᱹᱨ ᱵᱷᱟᱵᱱᱟ ᱡᱩᱫᱤᱢ ᱞᱟᱹᱭ ᱞᱮᱠᱷᱟᱱ ᱱᱟᱯᱟᱭ ᱠᱚᱜᱼᱟ
ᱤᱧᱟᱹᱜ ᱩᱭᱦᱟᱹᱨ ᱛᱮᱫᱚ ᱢᱤᱫᱴᱮᱱ ᱟᱵᱚ ᱡᱮ ᱦᱚᱸᱜᱚᱭ ᱡᱟᱦᱟᱸᱧ ᱞᱟᱹᱭ ᱠᱮᱫ ᱫᱚ ᱡᱮ ᱱᱩᱱᱟᱹᱜ ᱠᱚᱥᱴᱚ ᱠᱟᱛᱮ ᱯᱟᱲᱦᱟᱣᱮᱫ ᱵᱚᱱᱫᱚ ᱡᱮ ᱩᱱᱠᱩᱣᱟᱜ ᱢᱤᱫᱴᱮᱱ ᱟᱥᱟ ᱟᱥᱟ ᱡᱤᱱᱤᱥᱴᱟ ᱡᱮᱢᱚᱱ ᱟᱵᱚ ᱵᱚᱱ ᱯᱩᱨᱟᱹᱣ ᱢᱟ ᱛᱟᱭᱱᱚᱢ ᱛᱟᱭᱱᱚᱢ ᱛᱮ ᱟᱨᱠᱤ ᱡᱮ ᱩᱱᱠᱩ ᱡᱟᱦᱟᱸ ᱛᱤᱱᱟᱹᱜ ᱦᱟᱨᱠᱮᱛ ᱥᱟᱥᱮᱛ ᱠᱟᱛᱮᱜ ᱟᱵᱚ ᱠᱚ ᱯᱟᱲᱦᱟᱣᱮᱫ ᱵᱚᱱᱟ ᱟᱵᱚ ᱡᱮᱢᱚᱱ ᱚᱱᱠᱟᱱᱟᱜ ᱡᱟᱭᱜᱟ ᱨᱮ ᱟᱞᱚ ᱵᱚᱱ ᱛᱟᱦᱮᱱ ᱢᱟ ᱚᱱᱟ ᱠᱷᱚᱱᱟᱜ ᱵᱷᱟᱜᱤ ᱚᱨᱡᱚ ᱢᱟᱱᱮ ᱵᱷᱟᱜᱮ ᱡᱟᱭᱜᱟ ᱨᱮᱵᱚᱱ ᱛᱟᱦᱮᱱ ᱢᱟ ᱟᱨᱠᱤ ᱤᱧᱟᱹᱜ ᱟᱥᱟ ᱫᱚ ᱚᱱᱟᱜᱮ
ᱦᱮᱸ ᱱᱚᱝᱠᱟᱜᱮ ᱢᱟᱱᱮ ᱡᱷᱚᱛᱚ ᱦᱚᱲ ᱵᱚᱱ ᱩᱭᱦᱟᱹᱨ ᱞᱮᱠᱷᱟᱱ ᱱᱟᱯᱟᱭᱚᱜᱼᱟ
ᱟᱪᱪᱷᱟ ᱟᱪᱪᱷᱟ ᱟᱢ ᱟᱢ ᱢᱟᱹᱭ ᱟᱯᱮ ᱥᱮᱫ ᱫᱚ ᱵᱟᱯᱞᱟ ᱫᱚ ᱚᱠᱟᱞᱮᱠᱟ ᱦᱩᱭᱩᱜ ᱜᱮᱛᱮ ᱢᱟᱱᱮ ᱪᱮᱠᱟᱹᱧ ᱞᱟᱹᱭᱟ ᱦᱚᱸᱜᱚᱭ ᱡᱮ ᱰᱤᱡᱮ ᱞᱟᱜᱽᱲᱮ ᱠᱚ ᱮᱱᱮᱡ ᱮᱱᱮᱡ ᱠᱟᱱᱟ ᱟᱯᱮ ᱚᱱᱛᱮ ᱫᱚ
ᱵᱟᱯᱞᱟ ᱫᱚ ᱦᱮᱸ ᱚᱱᱠᱟ ᱰᱤᱡᱮ ᱞᱟᱜᱽᱲᱮ ᱫᱚ ᱮᱱᱮᱡ ᱫᱚ ᱵᱟᱝ ᱦᱩᱭᱩᱜ ᱠᱟᱱᱟ ᱠᱤᱱᱛᱩ ᱚᱱᱠᱟ ᱢᱟᱭᱤᱠ ᱵᱚᱠᱥ ᱦᱩᱭᱩᱜ ᱠᱟᱱ ᱜᱮᱭᱟ ᱟᱨ ᱥᱟᱶᱛᱮ ᱛᱩᱢᱫᱟᱜ ᱴᱟᱢᱟᱠ ᱛᱟᱦᱮᱱ ᱠᱟᱱᱟ ᱠᱤᱱᱛᱩ ᱮᱱᱛᱮ ᱨᱮᱦᱚᱸ ᱢᱟᱭᱤᱠ ᱵᱚᱠᱥ ᱫᱚᱠᱚ ᱠᱚᱨᱟᱣᱮᱫ ᱜᱮᱭᱟ
ᱟᱪᱪᱷᱟ ᱱᱚᱣᱟ ᱵᱟᱨᱮ ᱱᱚᱣᱟ ᱵᱟᱨᱮ ᱛᱮᱫᱚ ᱟᱢ ᱢᱟᱱᱮ ᱠᱟᱹᱴᱤᱡ ᱡᱮ ᱡᱮ ᱱᱚᱣᱟ ᱡᱩᱫᱤ ᱟᱵᱚ ᱡᱩᱫᱤ ᱢᱟᱱᱮ ᱢᱟᱭᱤᱠ ᱵᱚᱠᱥ ᱵᱟᱫ ᱠᱟᱛᱮᱫ ᱡᱩᱫᱤ ᱛᱩᱢᱫᱟᱜ ᱴᱟᱢᱟᱠ ᱛᱮᱵᱚᱱ ᱮᱱᱮᱡᱟ ᱡᱮ ᱚᱱᱟ ᱵᱚᱜᱮᱼᱟ ᱥᱮ ᱵᱟᱝ ᱢᱟᱲᱟᱝ ᱡᱮᱢᱚᱱ ᱪᱮᱠᱟ ᱠᱚ ᱮᱱᱮᱡ ᱛᱟᱦᱮᱫ ᱱᱮᱛᱟᱨ ᱢᱟ ᱡᱚᱛᱚ ᱜᱮ ᱜᱚᱴᱟ ᱜᱮ ᱢᱟᱭᱤᱠ ᱵᱚᱠᱥ ᱟᱹᱜᱩ ᱠᱟᱛᱮᱫ ᱚᱱᱟᱛᱮ ᱜᱮᱠᱚ ᱮᱱᱮᱡᱮᱜᱼᱟ ᱡᱟᱹᱥᱛᱤ ᱧᱮᱞᱚᱜ ᱠᱟᱱᱟ ᱟᱨᱠᱤ ᱛᱩᱢᱫᱟᱜ ᱴᱟᱢᱟᱠ ᱫᱚᱦᱚ ᱜᱤᱲᱤ ᱠᱟᱛᱮᱜ ᱦᱟᱱᱮ ᱦᱟᱱᱟ ᱵᱚᱱ ᱫᱚᱱ ᱵᱟᱲᱟᱭᱮᱜᱼᱟ
ᱚᱱᱠᱟ ᱤᱧᱫᱩᱧ ᱤᱧᱟᱹᱜ ᱩᱭᱦᱟᱹᱨ ᱫᱚᱭ ᱞᱟᱹᱭᱟ ᱡᱮ ᱟᱵᱚ ᱫᱚ ᱡᱮᱦᱮᱛᱩ ᱛᱩᱢᱫᱟᱜ ᱴᱟᱢᱟᱠ ᱢᱮᱱᱟᱜ ᱛᱟᱵᱚᱱᱟ ᱟᱫᱚ ᱚᱱᱟ ᱢᱟᱭᱤᱠ ᱵᱚᱠᱥ ᱠᱷᱚᱱᱟᱜ ᱫᱚ ᱛᱩᱢᱫᱟᱜ ᱴᱟᱢᱟᱠᱟᱛᱮ ᱜᱮᱵᱚᱱ ᱮᱱᱮᱡ ᱥᱮᱨᱮᱧ ᱞᱮᱠᱷᱟᱱ ᱫᱚ ᱚᱱᱟ ᱫᱚ ᱱᱟᱯᱟᱭᱚᱜᱼᱟ ᱠᱟᱨᱚᱱ ᱛᱩᱢᱫᱟᱜ ᱴᱟᱢᱟᱠ ᱜᱮ ᱢᱤᱫᱴᱟᱝ ᱟᱵᱚᱣᱟᱜ ᱫᱚ ᱟᱹᱰᱤ ᱢᱟᱨᱟᱝ ᱜᱚᱨᱚᱵᱟᱱ ᱢᱤᱫᱴᱟᱝ ᱡᱤᱱᱤᱥ ᱠᱟᱱᱟ ᱡᱮ ᱚᱱᱟ ᱛᱮᱜᱮ ᱮᱱᱮᱡ ᱥᱮᱨᱮᱧ ᱧᱟᱵᱚᱱ ᱟᱨ ᱢᱟᱭᱤᱠ ᱵᱚᱠᱥ ᱡᱩᱫᱤᱢ ᱞᱟᱹᱭᱟ ᱛᱟᱦᱚᱞᱮ ᱢᱟᱭᱤᱠ ᱵᱚᱠᱥ ᱫᱚ ᱢᱤᱫᱴᱟᱝ ᱡᱩᱫᱤ ᱵᱟᱯᱞᱟ ᱚᱲᱟᱜ ᱨᱮᱠᱚ ᱪᱟᱹᱞᱩᱭᱟ ᱚᱱᱟᱛᱮ ᱢᱟᱱᱮ ᱟᱨᱦᱚᱸ ᱮᱴᱟᱜ ᱦᱚᱲᱟᱜ ᱦᱚᱸ ᱚᱥᱩᱵᱤᱫᱟ ᱦᱩᱭᱩᱜᱼᱟ ᱵᱚᱭᱚᱥᱠᱚ ᱦᱚᱲᱟᱜ ᱦᱟᱴᱦᱟᱴᱟᱠ ᱠᱚᱦᱚᱸ ᱦᱩᱭ ᱫᱟᱲᱮᱭᱟᱜᱼᱟ ᱥᱮ ᱢᱟᱱᱮ ᱵᱟᱝᱠᱚ ᱥᱟᱡᱡᱚ ᱫᱟᱲᱮᱭᱟᱜᱼᱟ ᱚᱱᱠᱟᱱᱟᱜ ᱦᱩᱸ
ᱟᱨ ᱛᱟᱦᱚᱞᱮ ᱦᱚᱸᱜᱼᱚᱭ ᱡᱮ ᱟᱵᱚ ᱵᱚᱱ ᱱᱚᱝᱠᱟ ᱵᱚᱱ ᱤᱭᱟᱹᱭ ᱫᱚ ᱡᱮ ᱱᱚᱣᱟ ᱵᱟᱝ ᱦᱩᱭᱩᱜ ᱢᱟ ᱚᱱᱟ ᱵᱟᱨᱮᱛᱮ ᱠᱟᱹᱴᱤᱡ ᱞᱟᱹᱭᱟᱜ ᱢᱮ ᱡᱮ ᱱᱚᱝᱠᱟ ᱡᱮᱢᱚᱱ ᱦᱩᱰᱤᱧ ᱱᱤᱛᱚᱜ ᱡᱟᱦᱟᱸᱭ ᱱᱤᱛᱚᱜ ᱡᱟᱦᱟᱸ ᱡᱮᱨᱮᱥᱚᱱ ᱨᱮ ᱱᱤᱛᱚᱜ ᱢᱮᱱᱟᱜ ᱠᱟᱜ ᱠᱚᱣᱟ ᱠᱟᱹᱴᱤᱡ ᱠᱟᱹᱴᱤᱡ ᱜᱤᱫᱽᱨᱟᱹ ᱠᱚ ᱩᱱᱠᱩ ᱫᱚ ᱦᱟᱸᱜ ᱛᱚ ᱵᱟᱠᱚ ᱥᱮᱬᱟ ᱫᱟᱲᱮᱭᱟᱜᱼᱟ ᱥᱮ ᱨᱩ ᱠᱚᱫᱚ
ᱦᱮᱸ ᱩᱱᱠᱩ ᱛᱚ ᱡᱚᱫᱤ ᱟᱵᱚ ᱱᱚᱝᱠᱟᱜᱮ ᱢᱟᱭᱤᱠ ᱵᱚᱠᱥ ᱵᱩᱱ ᱪᱩ ᱪᱟᱞᱟᱣ ᱤᱫᱤᱭᱟ ᱛᱟᱦᱚᱞᱮ ᱟᱫᱚ ᱚᱱᱟ ᱛᱩᱢᱫᱟᱜ ᱴᱟᱢᱟᱠ ᱫᱤᱱ ᱫᱤᱱ ᱛᱮ ᱢᱟᱱᱮ ᱚᱱᱟ ᱫᱚ ᱟᱫᱚ ᱪᱟᱵᱟ ᱩᱛᱟᱹᱨᱚᱜᱼᱟ ᱚᱱᱟ ᱨᱮᱱᱟᱜ ᱟᱫᱚ ᱪᱚᱞ ᱫᱚ ᱵᱟᱝ ᱛᱟᱦᱮᱱᱟ ᱟᱫᱚ ᱩᱱᱫᱚ ᱫᱤᱱ ᱫᱤᱱᱛᱮ ᱢᱟᱭᱤᱠ ᱵᱚᱠᱥ ᱟᱫᱚ ᱟᱵᱚ ᱠᱷᱚᱱᱟᱜ ᱡᱟᱦᱟᱸᱭ ᱦᱩᱰᱤᱧ ᱜᱤᱫᱽᱨᱟᱹ ᱠᱚ ᱢᱮᱱᱟᱜ ᱠᱚᱣᱟ ᱦᱟᱸᱜ ᱡᱟᱦᱟᱸᱭ ᱦᱟᱵᱮᱱ ᱫᱤᱱ ᱨᱮᱠᱚ ᱦᱟᱨᱟᱜᱼᱟ᱾ ᱩᱱᱠᱩ ᱠᱚᱫᱚ ᱟᱫᱚ ᱚᱱᱟ ᱛᱩᱢᱫᱟᱜ ᱴᱟᱢᱟᱠ ᱱᱤᱭᱟᱹ ᱛᱮᱫᱚ ᱪᱮᱫ ᱦᱚᱸ ᱵᱟᱠᱚ ᱵᱟᱲᱟᱭ ᱧᱟᱢ ᱫᱟᱲᱮᱭᱟᱜᱼᱟ᱾ ᱡᱮ ᱱᱚᱣᱟ ᱫᱚ ᱟᱞᱮᱭᱟᱜ ᱪᱮᱫ ᱠᱟᱱ ᱛᱟᱞᱮᱭᱟ? ᱟᱞᱮ ᱫᱚ ᱵᱟᱞᱮ ᱵᱟᱲᱟᱭᱟ ᱱᱚᱣᱟ ᱫᱚ ᱪᱮᱫ ᱠᱟᱱᱟ᱾ ᱱᱟᱜ ᱠᱷᱟᱱ ᱟᱞᱮ ᱫᱚ ᱱᱚᱣᱟ ᱜᱮ ᱦᱮᱸ ᱪᱮᱫ ᱛᱟᱦᱮᱸ ᱟᱨ ᱱᱚᱣᱟ ᱫᱚ ᱵᱟᱞᱮ ᱧᱮᱞ ᱟᱹᱜᱩ ᱟᱠᱟᱫᱟ᱾ ᱟᱞᱮ ᱫᱚ ᱞᱟᱹᱭ ᱟᱠᱚ ᱡᱮ ᱢᱟᱭᱤᱠ ᱵᱚᱠᱥ ᱜᱮ ᱟᱞᱮ ᱫᱚᱞᱮ ᱧᱮᱞ ᱟᱠᱟᱫᱟ ᱡᱮ ᱱᱚᱣᱟ ᱛᱮ ᱟᱞᱮ ᱫᱚᱞᱮ ᱮᱱᱮᱡ ᱥᱮᱨᱮᱧᱟ᱾ ᱟᱫᱚ ᱩᱱᱫᱚ ᱢᱟᱱᱮ ᱚᱱᱟ ᱨᱮᱱᱟᱜ ᱦᱚᱸ ᱫᱚ ᱚᱱᱠᱟ ᱵᱮᱵᱦᱟᱨ ᱵᱟᱝ ᱛᱟᱦᱮᱱᱟ ᱟᱫᱚ ᱤᱧ ᱫᱩᱧ ᱞᱟᱹᱭᱟ ᱡᱮ ᱚᱱᱟ ᱠᱚ ᱡᱮᱢᱚᱱ ᱵᱚᱱ ᱵᱮᱵᱷᱟᱨ ᱢᱟ ᱛᱩᱢᱫᱟᱜ ᱴᱟᱢᱟᱠ ᱟᱵᱚᱣᱟᱜ ᱡᱟᱦᱟᱸ ᱵᱟᱯᱞᱟ ᱠᱚᱨᱮ ᱟᱨᱦᱚ ᱮᱢᱟᱱ ᱮᱢᱟᱱ ᱡᱟᱦᱟᱸᱱᱟᱜ ᱚᱱᱠᱟᱱᱟᱜ ᱦᱩᱭᱩᱜ
ᱦᱳᱭ ᱦᱳᱭ ᱦᱳᱭ᱾ ᱟᱨ ᱵᱟᱯᱞᱟ ᱫᱚ ᱛᱤᱱᱟᱹᱜ ᱨᱚᱠᱚᱢᱟᱜ ᱵᱟᱲᱟᱭ ᱢᱮᱱᱟᱜ ᱜᱮᱫᱚ᱾
ᱵᱟᱯᱞᱟ ᱫᱚ ᱦᱩᱭᱩᱜ ᱠᱟᱱᱟ ᱦᱮᱸ ᱢᱤᱫᱴᱟ. ᱝ ᱵᱟᱨᱭᱟ ᱩᱭᱦᱟᱹᱨ ᱦᱩᱡᱩᱜ
ᱦᱮᱸ᱾
ᱡᱟᱦᱟᱸ ᱫᱚ ᱫᱩᱣᱟᱹᱨ ᱵᱟᱯᱞᱟ ᱢᱤᱫᱴᱟ. ᱝ ᱠᱚ ᱞᱟᱹᱭᱟ ᱟᱨ ᱟᱸᱜᱤᱨ ᱵᱟᱯᱞᱟ᱾ ᱵᱟᱯᱞᱟ ᱟᱨ